ᱦᱮᱞᱳ ᱦᱮᱞᱳᱣ ᱦᱮᱞᱳ ᱦᱮᱞᱳ ᱜᱚᱝᱠᱮ
ᱦᱳᱭ ᱜᱚᱢᱠᱮ ᱟᱸᱡᱚᱢᱮᱜ ᱟᱵᱮᱱ
ᱦᱚ ᱦᱮᱸ ᱟᱸᱡᱚᱢ ᱧᱟᱢ ᱠᱟᱞᱤᱧ ᱛᱟᱼᱦᱮᱱ ᱵᱟ ᱟᱸᱡᱚᱢᱚᱜ ᱠᱟᱱ ᱛᱟᱞᱤᱧ ᱛᱟᱦᱮᱸᱫ ᱨᱚᱲ
ᱚ ᱟᱪᱪᱷᱟ ᱚᱱᱟ ᱫᱚ ᱦᱳ ᱟᱵᱮᱱᱟᱜ ᱦᱳᱭᱛᱳ ᱱᱮᱴᱳᱣᱟᱨᱠ ᱚᱠᱟ ᱞᱮᱠᱟ ᱯᱨᱚᱵᱞᱮᱢ ᱦᱮᱢᱟᱱ ᱪᱚ
ᱟᱹᱞᱤᱧᱟᱜ ᱫᱚ ᱴᱷᱤᱠ ᱜᱮᱛᱚ ᱢᱮᱱᱟᱜᱼᱟ ᱱᱮᱴᱚᱣᱟᱨᱠ ᱫᱚ ᱟᱹᱵᱤᱱᱟᱜ ᱜᱮ
ᱛᱟᱦᱚᱞᱮ ᱦᱳᱭᱛᱳ ᱟᱹᱞᱤᱧᱟᱜ ᱜᱮ ᱯᱨᱚᱵᱞᱮᱢᱮᱫᱼᱟᱭ
ᱦᱳᱭ ᱦᱳᱭ
ᱟᱪᱪᱷᱟ ᱪᱮᱫ ᱠᱚ ᱦᱳᱭ ᱜᱚᱢᱠᱮ ᱡᱚᱦᱟᱨ ᱜᱮ ᱞᱟᱹᱭᱮᱫ ᱟᱹᱞᱤᱧ ᱪᱮᱫ ᱠᱚᱵᱮᱱ ᱪᱤᱠᱟᱹ ᱵᱟᱲᱟᱭᱮᱫᱼᱟ ᱛᱟᱦᱚᱞᱮ ᱱᱤᱛᱚᱜ ᱫᱚ
ᱪᱤᱠᱟᱹ ᱵᱚᱞᱛᱮ ᱱᱚᱜᱚᱭ ᱫᱩᱲᱩᱵ ᱵᱟᱲᱟ ᱦᱩᱭ ᱠᱟᱱᱟ᱾ ᱡᱚᱢ ᱵᱟᱲᱟ ᱠᱟᱛᱮ ᱫᱩᱲᱩᱵ ᱵᱟᱲᱟ
ᱟᱪᱪᱷᱟ ᱛᱟᱦᱞᱮ ᱜᱚᱢᱠᱮ ᱚᱲᱟᱜ ᱠᱚᱨᱮ ᱜᱮᱛᱚ
ᱦᱳᱭ ᱚᱲᱟᱜ ᱠᱚᱨᱮ ᱜᱮ
ᱟᱪᱷᱟ
ᱟᱵᱮᱱ ᱜᱮ ᱪᱮᱫ ᱠᱚᱵᱮᱱ ᱪᱤᱠᱟᱹᱭᱮᱫᱟ
ᱟᱹᱞᱤᱧ ᱦᱚᱸ ᱚᱱᱠᱟᱜᱮ ᱱᱤᱛᱚᱜ ᱫᱚ ᱫᱩᱲᱩᱵ ᱵᱟᱲᱟ ᱦᱩᱭᱠᱟᱱᱟ ᱢᱳᱲ ᱠᱚᱥᱮᱡ ᱵᱟᱡᱟᱨ ᱠᱚᱥᱮᱫ ᱪᱟᱞᱟᱣ ᱵᱟᱲᱟ ᱦᱩᱭ ᱞᱮᱱ ᱨᱮᱦᱚᱸ ᱨᱩᱣᱟᱹᱲ ᱵᱟᱲᱟ ᱠᱟᱛᱮᱫ ᱚᱲᱟᱜ ᱠᱚ ᱥᱮᱡ ᱨᱮᱜᱮ ᱱᱤᱛᱚᱜ ᱫᱚ ᱫᱩᱲᱩᱵ ᱵᱟᱲᱟ ᱦᱩᱭ ᱠᱟᱱᱟ ᱠᱟᱹᱢᱤ ᱠᱚᱦᱚᱸ ᱚᱱᱠᱟ ᱫᱚ ᱵᱟᱹᱱᱩᱜᱼᱟ ᱦᱟᱸᱜ ᱱᱤᱛᱚᱜ ᱫᱚ ᱪᱮᱫ ᱵᱮᱱ ᱠᱟᱹᱢᱤᱭᱟ ᱧᱤᱫᱟᱹ ᱫᱚ
ᱦᱮᱸ ᱦᱩᱸ
ᱫᱩᱲᱩᱵ ᱵᱟᱲᱟ ᱦᱩᱭ ᱟᱠᱟᱱᱟ
ᱫᱤᱭᱮ ᱛᱟᱦᱚᱞᱮ ᱡᱚᱢ ᱵᱟᱲᱟ ᱠᱚᱫᱚ
ᱵᱟᱝ ᱜᱚᱝᱠᱮ ᱡᱚᱢ ᱠᱚᱫᱚ ᱟᱹᱣᱨᱤᱭᱟᱜᱼᱟ ᱦᱟᱜ ᱱᱚᱜᱼᱚᱭ ᱤᱥᱤᱱ ᱵᱟᱲᱟ ᱠᱚᱫᱚ ᱪᱟᱞᱟᱜ ᱠᱟᱱᱟ ᱟᱫᱚ ᱦᱟᱸᱜ ᱡᱚᱢ ᱵᱟᱲᱟᱭ ᱦᱩᱭᱩᱜᱼᱟ ᱟᱨ ᱱᱚᱜᱼᱚᱭ ᱴᱟᱭᱤᱢ ᱦᱚᱸ ᱦᱩᱭ ᱦᱤᱡᱩᱜ ᱠᱟᱱᱟ ᱥᱚᱢᱚᱭ ᱦᱚᱸ ᱟᱫᱚ ᱵᱟᱹᱭ ᱵᱟᱹᱭᱛᱮ ᱦᱟᱸᱜ ᱡᱚᱢ ᱦᱩᱭᱩᱜᱼᱟ ᱚᱠᱛᱚ ᱠᱚ ᱥᱮᱴᱮᱨ ᱞᱮᱱᱠᱷᱟᱱ ᱜᱮ ᱟᱫᱚ ᱠᱚᱨᱮ ᱫᱚ ᱟᱹᱛᱩ ᱚᱲᱟᱜ ᱠᱚᱨᱮ ᱫᱚ ᱠᱟᱹᱴᱤᱡ ᱟᱞᱮ ᱫᱚ ᱛᱟᱭᱚᱢ ᱧᱚᱜ ᱛᱮᱜᱮ ᱞᱮ ᱡᱚᱢ ᱵᱟᱲᱟᱭ ᱜᱮᱭᱟ
ᱚᱦᱚ ᱵᱤᱱ ᱞᱟᱹᱭ ᱠᱮᱭᱟ ᱛᱚ
ᱦᱳᱭ ᱦᱳᱭ ᱢᱟᱱᱮ ᱱᱤᱛᱚᱜ ᱱᱤᱛᱚᱜ ᱫᱚ ᱛᱟᱭᱚᱢ ᱧᱚᱜ ᱜᱮᱞᱮ ᱡᱚᱢᱟ ᱢᱮᱱᱠᱷᱟᱱ ᱡᱟᱦᱟᱸ ᱠᱟᱱᱟ ᱠᱟᱹᱢᱤ ᱥᱚᱢᱚᱭ ᱠᱚᱫᱚ ᱩᱱᱫᱚ ᱞᱚᱜᱚᱱ ᱧᱚᱜ ᱜᱮᱞᱮ ᱡᱚᱢ ᱜᱮᱭᱟ ᱧᱤᱫᱟᱹ ᱦᱚᱸ ᱞᱚᱜᱚᱱ ᱧᱚᱜ ᱡᱚᱢ ᱠᱟᱛᱮ ᱜᱮᱞᱮ ᱡᱟᱹᱯᱤᱫᱟ ᱪᱮᱫᱟᱜ ᱥᱮ ᱥᱮᱛᱟᱜ ᱨᱮ ᱟᱨᱚ ᱠᱟᱹᱢᱤ ᱪᱟᱞᱟᱜ ᱦᱩᱭᱩᱜᱼᱟ ᱥᱮ ᱟᱫᱚ ᱱᱤᱛᱚᱜ ᱫᱚ ᱠᱟᱹᱢᱤ ᱵᱟᱹᱱᱩᱜ ᱛᱮ ᱚᱱᱠᱟ ᱮᱠᱴᱟ ᱡᱚᱢ ᱠᱚᱨᱮᱱᱟᱜ ᱦᱚᱸ ᱞᱚᱜᱚᱱ ᱠᱚᱫᱚ ᱵᱟᱹᱱᱩᱜᱼᱟ
ᱟᱪᱪᱷᱟ ᱟᱪᱪᱷᱟ
ᱦᱮᱸ
ᱫᱤᱭᱮ ᱛᱟᱦᱚᱞᱮ ᱱᱟᱯᱟᱭ ᱵᱟᱲᱟ ᱜᱮᱭᱟᱵᱤᱱ
ᱦᱳᱭ ᱜᱚᱝᱠᱮ ᱱᱤᱛᱚᱜ ᱫᱚ ᱱᱟᱯᱟᱭ ᱵᱟᱲᱟ ᱜᱮᱭᱟᱞᱤᱧ ᱟᱵᱮᱱ ᱠᱚᱜᱮ ᱚᱠᱟ ᱞᱮᱠᱟ
ᱟᱹᱞᱤᱧ ᱦᱚᱸ ᱮᱠᱷᱚᱱ ᱫᱚ ᱱᱟᱯᱟᱭ ᱵᱟᱲᱟ ᱜᱮ ᱟᱫᱚ ᱛᱟᱭᱚᱢ ᱫᱟᱨᱟᱢ ᱫᱚ ᱵᱟᱹᱞᱤᱧ
ᱵᱟ ᱵᱟᱝ ᱚᱱᱟ ᱫᱚ ᱜᱚᱢᱠᱮ ᱪᱤᱠᱟᱹᱛᱮᱵᱮᱱ ᱞᱟᱹᱭ ᱠᱮᱭᱟ ᱚᱱᱟ ᱫᱚ ᱟᱵᱮᱱ ᱦᱚᱸ ᱟᱨ ᱵᱟᱵᱮᱱ ᱞᱟᱹᱭ ᱞᱤᱧ ᱦᱚᱸ ᱞᱟᱹᱭ ᱚᱱᱟ ᱫᱚ ᱪᱚᱴ ᱪᱟᱸᱫᱳ ᱚᱠᱟ ᱞᱮᱠᱟᱭ ᱫᱚᱦᱚ ᱵᱚᱱᱟ ᱚᱱᱠᱟᱜᱮ ᱚᱱᱟ ᱫᱚ ᱟᱵᱚᱣᱟᱜ ᱛᱤ ᱨᱮ ᱛᱚ ᱟᱨ ᱵᱟᱹᱱᱩᱜᱼᱟ ᱛᱟᱦᱚᱞᱮ ᱜᱚᱢᱠᱮ ᱚᱲᱟᱜ ᱠᱚᱨᱮᱱ ᱥᱟᱱᱟᱢ ᱠᱚᱭ ᱚᱠᱟ ᱞᱮᱠᱟ ᱱᱟᱯᱟᱭ
ᱦᱮᱸ ᱱᱟᱯᱟᱭ ᱵᱟᱲᱟ ᱜᱮ ᱮᱠᱷᱚᱱ ᱫᱚ
ᱟᱪᱪᱷᱟ ᱦᱳᱭᱛᱚ
ᱟᱹᱵᱤᱱ
ᱦᱮᱸ ᱜᱚᱝᱠᱮ ᱟᱞᱮ ᱦᱚᱸ ᱱᱤᱛᱚᱜ ᱫᱚ ᱚᱲᱟᱜ ᱠᱚᱨᱮᱜ ᱦᱚᱸ ᱥᱟᱱᱟᱢ ᱠᱚᱜᱮ ᱱᱤᱛᱚᱜ ᱫᱚ ᱱᱟᱯᱟᱭ ᱵᱟᱲᱟ ᱜᱮ ᱡᱚᱛᱚᱜ ᱜᱮ ᱱᱟᱯᱟᱭ ᱵᱟᱲᱟ ᱚᱱᱠᱟ ᱜᱮ ᱦᱮᱱᱟᱜ ᱟᱠᱟᱫ ᱞᱮᱭᱟ
ᱟᱪᱪᱷᱟ
ᱦᱳᱭ ᱟᱨ ᱱᱟᱯᱟᱭ ᱜᱮ ᱛᱟᱦᱮᱱ ᱦᱩᱭᱩᱜᱼᱟ ᱱᱟᱯᱟᱭ ᱛᱟᱦᱮᱸ ᱨᱮᱱᱟᱜ ᱜᱮ ᱱᱤᱛᱚᱜ ᱦᱚᱸ ᱦᱩᱭᱩᱜ ᱠᱟᱱᱟ ᱪᱮᱫᱟᱜ ᱥᱮ ᱱᱤᱛᱚᱜ ᱱᱟᱯᱟᱭ ᱛᱟᱦᱮᱸ ᱞᱮᱱᱠᱷᱟᱱ ᱜᱮ ᱥᱮ ᱱᱟᱯᱟᱭ
ᱦᱳᱭ ᱦᱳᱭ
ᱠᱟᱹᱢᱤ ᱫᱤᱱ ᱠᱚᱦᱚᱸ ᱥᱮᱴᱮᱨ ᱚᱜ ᱠᱟᱱᱟ ᱱᱤᱛᱚᱜ ᱡᱩᱫᱤ ᱱᱟᱯᱟᱭ ᱵᱟᱵᱮᱱ ᱛᱟᱦᱮᱱᱟ ᱛᱟᱦᱚᱞᱮ ᱦᱟᱯᱮᱱ ᱫᱤᱱ ᱦᱚᱸ ᱪᱤᱠᱟᱹᱛᱮᱵᱮᱱ ᱯᱟᱨᱚᱢᱟ ᱠᱟᱹᱢᱤ ᱦᱚᱸ ᱞᱟᱜᱟᱜᱼᱟ ᱥᱮ ᱟᱵᱚ ᱟᱜ ᱫᱚ ᱠᱟᱹᱢᱤ ᱵᱟᱝ ᱠᱟᱹᱢᱤ ᱞᱮᱠᱷᱟᱱ ᱟᱵᱚ ᱟᱜ ᱢᱟ ᱡᱚᱢ ᱦᱚᱸ ᱵᱟᱝ ᱦᱩᱭᱩᱜ᱾
ᱦᱳᱭ ᱦᱳᱭ
ᱞᱟᱡ ᱫᱟᱠᱟ ᱡᱚᱜᱟᱲ ᱞᱟᱹᱜᱤᱫ ᱟᱵᱚ ᱢᱟ ᱠᱟᱹᱢᱤ ᱜᱮ ᱞᱟᱜᱟᱣ ᱟᱵᱚᱱ ᱪᱮᱫᱟᱜ ᱥᱮ ᱨᱮᱸᱜᱮᱡ ᱦᱚᱲ ᱛᱚ
ᱛᱟᱦᱚᱞᱮ ᱢᱮᱱᱫᱟᱞᱤᱧ
ᱦᱳᱭ ᱜᱚᱢᱠᱮ ᱞᱟᱹᱭ ᱵᱮᱱ
ᱟᱵᱤᱱ ᱫᱚ ᱛᱟᱦᱚᱞᱮ ᱯᱟᱹᱴᱷᱩᱣᱟᱹ ᱠᱟᱱᱟ ᱵᱤᱱ ᱥᱮ ᱪᱮᱫ ᱞᱮᱠᱟ ᱠᱟᱹᱢᱤ ᱵᱟᱲᱟᱭ ᱦᱩᱭᱩᱜ ᱜᱮᱭᱟ
ᱵᱟᱝ ᱜᱚᱝᱠᱮ ᱢᱟᱱᱮ ᱯᱟᱹᱴᱷᱩᱣᱟᱹ ᱫᱚ ᱯᱟᱹᱴᱷᱩᱣᱟᱹ ᱠᱟᱱ ᱜᱮᱭᱟ ᱞᱤᱧ ᱮᱱᱠᱷᱟᱱ ᱱᱚᱣᱟ ᱚᱞᱚᱜ ᱡᱤᱭᱚᱱ ᱥᱟᱶ ᱥᱟᱶ ᱛᱮ ᱚᱱᱟ ᱠᱟᱹᱢᱤ ᱦᱚᱸ ᱞᱤᱧ ᱠᱟᱹᱢᱤ ᱵᱟᱲᱟᱭ ᱮᱫ ᱜᱮᱭᱟ ᱟᱨᱠᱤ ᱡᱟᱦᱟᱸ ᱫᱚ ᱚᱲᱟᱜ ᱠᱚ ᱨᱮᱱᱟᱜ ᱵᱟᱭᱨᱮ ᱠᱟᱹᱢᱤ ᱫᱚ ᱵᱟᱝ ᱚᱲᱟᱜ ᱥᱟᱱᱟᱢᱟᱜ ᱜᱮᱞᱤᱧ ᱠᱟᱹᱢᱤᱭᱟᱼᱟ ᱪᱟᱥ ᱠᱚᱨᱮᱫ ᱥᱮ ᱡᱟᱦᱟᱱᱟᱜ ᱜᱮᱵᱮᱱ ᱢᱮᱱᱮᱫ ᱢᱮᱱᱠᱷᱟᱱ ᱱᱚᱣᱟ ᱚᱞᱚᱜ ᱡᱤᱭᱚᱱ ᱫᱚ ᱪᱟᱞᱟᱜ ᱠᱟᱱ ᱛᱟᱹᱞᱤᱧ ᱜᱮᱭᱟ ᱚᱞᱚᱜ ᱡᱤᱭᱚᱱ ᱛᱟᱞᱟ ᱪᱟᱞᱟᱣ ᱪᱟᱞᱟᱣ ᱛᱮᱜᱮ ᱚᱲᱟᱜ ᱠᱚ ᱨᱮᱱᱟᱜ ᱦᱚᱸ ᱧᱮᱞ ᱵᱟᱜᱟᱣ ᱞᱟᱜᱟᱜ ᱠᱟᱱᱟ ᱠᱟᱨᱚᱱ ᱚᱲᱟᱜ ᱠᱚᱨᱮ ᱦᱚᱸ ᱚᱱᱠᱟ ᱮᱠᱴᱩ ᱮᱴᱠᱮᱴᱚᱬᱮ ᱛᱚᱵᱮᱱ ᱵᱩᱡ ᱜᱮᱭᱟ ᱟᱵᱚ ᱨᱮᱸᱜᱮᱡ ᱦᱚᱲ ᱟᱜ ᱛᱚ ᱡᱚᱛᱚ ᱥᱮᱫ ᱜᱮ ᱧᱮᱞ ᱦᱩᱭᱩᱜᱼᱟ
ᱟᱪᱪᱷᱟ ᱟᱪᱪᱷᱟ ᱟᱪᱪᱷᱟ
ᱟᱹᱞᱤᱧ ᱥᱩᱫᱩ ᱯᱟᱹᱴᱷᱩᱶᱟᱹ ᱚᱞᱚᱜ ᱞᱤᱧ ᱚᱞᱚᱜ ᱜᱮ ᱡᱩᱫᱤ ᱥᱩᱫᱩ ᱞᱤᱧ ᱠᱚᱨᱟᱣ-ᱟ ᱛᱟᱦᱚᱞᱮ ᱩᱱᱫᱚ ᱱᱚᱛᱮ ᱵᱟᱝ ᱪᱟᱞᱟᱜ ᱠᱟᱱᱟ ᱛᱟᱦᱚᱞᱮ ᱡᱚᱛᱚ ᱥᱮᱫ ᱜᱮ ᱚᱲᱟᱜ ᱥᱮᱫ ᱦᱚᱞᱤᱧ ᱜᱚᱲᱚ ᱠᱟᱱᱟ ᱟᱹᱞᱤᱧ ᱟᱜ ᱚᱱᱛᱮ ᱚᱞᱚᱜ ᱡᱤᱭᱚᱱ ᱦᱚᱸᱞᱤᱧ ᱞᱟᱦᱟ ᱤᱫᱤᱭᱮᱫᱼᱟ
ᱛᱟᱦᱚᱞᱮ ᱚᱞᱚᱜ ᱫᱚ ᱛᱤᱱᱟᱹᱜ ᱨᱮᱵᱤᱱ ᱚᱞᱚᱜ ᱠᱟᱱ ᱛᱮ
ᱚᱞᱚᱜ ᱫᱚ ᱜᱚᱝᱠᱮ ᱱᱤᱛᱚᱜ ᱫᱚ ᱟᱹᱞᱤᱧ ᱡᱟᱦᱟᱸ ᱫᱚ ᱢᱟᱨᱟᱝ ᱵᱤᱫᱽᱫᱟᱹᱜᱟᱲ ᱢᱟᱨᱟᱝ ᱵᱤᱫᱽᱫᱟᱹᱜᱟᱲ ᱞᱤᱧ ᱚᱞᱚᱜ ᱠᱟᱱᱟ ᱡᱟᱦᱟᱸ ᱫᱚ ᱱᱚᱜᱼᱚᱭ ᱯᱮ ᱥᱮᱨᱢᱟ ᱪᱟᱞᱟᱜ ᱠᱟᱱ ᱛᱟᱞᱤ-ᱧᱟ ᱯᱮ ᱥᱮᱨᱢᱟ ᱟᱦᱟᱜ ᱯᱩᱨᱟᱹᱣ ᱯᱩᱨᱟᱹᱣ ᱞᱮᱠᱟ ᱢᱩᱪᱟᱹᱫ ᱦᱮᱡ ᱟᱠᱟᱱᱟ ᱦᱟᱜ ᱟᱫᱚ ᱱᱮᱶᱟ ᱥᱮᱨᱢᱟ ᱠᱷᱚᱱ ᱢᱟ ᱱᱤᱭᱟᱹ ᱵᱟᱨ ᱠᱷᱚᱱ ᱢᱟᱠᱚ ᱯᱩᱱ ᱥᱮᱨᱢᱟ ᱟᱠᱟᱜ
ᱦᱳᱭ
ᱛᱟᱦᱚᱞᱮ ᱠᱷᱟᱱ ᱟᱨ ᱢᱤᱫ ᱥᱮᱨᱢᱟ ᱦᱟᱸᱜ ᱞᱟᱜᱟᱣ ᱟᱞᱤᱧ-ᱟ ᱯᱩᱨᱟᱹᱣ ᱛᱮ ᱦᱮᱸ ᱞᱟᱦᱟ ᱞᱮᱠᱟ ᱦᱮᱸ ᱞᱟᱦᱟ ᱛᱮᱫᱚ ᱯᱮ ᱥᱮᱨᱢᱟ ᱛᱟᱦᱮᱸ ᱠᱟᱱᱟ ᱛᱚ ᱞᱟᱦᱟ ᱞᱮᱠᱟ ᱦᱳᱭ ᱞᱟᱦᱟ ᱞᱮᱠᱟ ᱠᱷᱟᱱ ᱱᱤᱭᱟᱹ ᱥᱮᱨᱢᱟ ᱯᱩᱨᱟᱹᱣ ᱠᱚᱜᱼᱟ ᱛᱟᱹᱞᱤᱧᱟ ᱟᱫᱚ ᱯᱩᱱ ᱥᱮᱨᱢᱟ ᱥᱮᱨᱢᱟ ᱟᱠᱟᱫ ᱠᱷᱟᱹᱛᱤᱨ ᱱᱤᱭᱟᱹ ᱥᱮᱨᱢᱟ ᱫᱚ ᱵᱟᱝ ᱯᱩᱨᱟᱹᱜ ᱠᱟᱱ ᱛᱟᱹᱞᱤᱧᱟ ᱦᱟᱸᱜ ᱫᱟᱨᱟᱭ ᱠᱟᱱᱟᱱ ᱥᱮᱨᱢᱟ ᱛᱮ ᱯᱩᱨᱟᱹᱜ ᱛᱟᱹᱞᱤᱧᱟ
ᱟᱪᱪᱷᱟ ᱟᱪᱪᱷᱟ ᱦᱮᱸ
ᱟᱵᱤᱱ ᱫᱚ ᱚᱠᱟ ᱞᱮᱠᱟ ᱯᱟᱹᱴᱷᱩᱣᱟᱹ ᱥᱮ ᱚᱠᱟ ᱞᱮᱠᱟ
ᱟᱹᱞᱤᱧ ᱫᱚ ᱯᱟᱹᱴᱷᱩᱣᱟᱹ ᱵᱚᱞᱛᱮ ᱦᱮᱸ ᱯᱟᱹᱴᱷᱩᱣᱟᱹ ᱫᱚ ᱢᱤᱫ ᱠᱷᱚᱱ ᱞᱤᱧ ᱛᱟᱦᱮᱸ ᱠᱟᱱ ᱛᱟᱦᱮᱸᱫ ᱟᱫᱚ ᱱᱤᱛᱚᱜ ᱫᱚ ᱱᱟᱸᱜ ᱠᱷᱟᱱ ᱪᱟᱥ ᱵᱟᱥ ᱠᱚᱨᱮᱫ ᱜᱮᱞᱤᱧ ᱞᱟᱜᱹᱟᱣ ᱠᱟᱱᱟ
ᱟᱪᱪᱷᱟ ᱟᱪᱪᱷᱟ
ᱠᱤᱪᱷᱩ ᱫᱤᱱ ᱢᱟᱲᱟᱝ ᱮᱭᱤᱪ ᱮᱥ ᱮᱢ ᱵᱟᱲᱟ ᱠᱟᱛᱮᱫ ᱜᱮ ᱱᱤᱭᱟᱹᱵᱟᱨ ᱮᱭᱤᱪ ᱮᱥ ᱮᱢ ᱵᱟᱲᱟ ᱠᱟᱛᱮ ᱜᱮ ᱟᱫᱚ ᱟᱹᱣᱨᱤ ᱵᱷᱩᱨᱛᱤ ᱦᱩᱭᱩᱜᱼᱟ ᱟᱫᱚ ᱢᱚᱱᱮ ᱵᱟᱲᱟ ᱫᱚ ᱢᱚᱱᱮ ᱵᱟᱲᱟ ᱫᱚ ᱦᱩᱭᱩᱜ ᱠᱟᱱ ᱛᱟᱦᱮᱸᱫ ᱢᱟᱨᱟᱝ ᱵᱟᱹᱨ ᱵᱤᱨᱽᱫᱟᱹᱜᱟᱲ ᱨᱮ ᱵᱷᱩᱨᱛᱤ ᱦᱩᱭᱩᱜᱼᱟ ᱟᱫᱚ ᱵᱟᱝ ᱵᱷᱩᱨᱛᱤ ᱜᱟᱛᱤ ᱵᱟᱲᱟ ᱦᱩᱭ ᱠᱟᱱᱟ ᱛᱚ ᱛᱟᱦᱚᱞᱮ ᱚᱲᱟᱜ ᱠᱚᱨᱮ ᱜᱮ
ᱟᱪᱪᱷᱟ ᱟᱪᱪᱷᱟ ᱜᱚᱝᱠᱮ ᱠᱟᱥᱢᱟᱨ ᱴᱚᱴᱠᱚ ᱠᱚᱫᱚ ᱵᱮᱱ ᱜᱚᱜ ᱠᱟᱫᱟ ᱥᱮ ᱟᱹᱣᱨᱤ
ᱵᱟᱹᱞᱤᱧ ᱵᱩᱡᱷᱟᱹᱣ ᱫᱟᱲᱮᱭᱟᱼᱛᱟᱵᱮᱱ ᱠᱟᱱᱟ
ᱟᱪᱷᱟ ᱞᱟᱹᱭ ᱵᱟᱯᱞᱟ ᱞᱤᱧ ᱞᱟᱹᱭ ᱫᱟ ᱞᱮ ᱵᱟᱯᱞᱟ ᱠᱚᱫᱚ ᱦᱩᱭ ᱵᱟᱲᱟ ᱟᱠᱟᱱᱟ ᱥᱮ ᱟᱹᱣᱨᱤ
ᱵᱟᱯᱞᱟ ᱠᱚᱫᱚ ᱟᱹᱣᱨᱤ ᱦᱩᱭᱩᱜ ᱵᱟᱲᱟᱜᱼᱟ
ᱟᱪᱷᱟ ᱟᱪᱪᱷᱟ
ᱟᱫᱚ ᱚᱱᱟ ᱠᱚᱫᱚ ᱟᱹᱣᱨᱤ ᱢᱚᱱᱮ ᱵᱟᱲᱟᱭ ᱦᱩᱭᱩᱜ ᱟᱛᱚ?
ᱦᱳᱭ ᱦᱳᱭ ᱦᱳᱭ ᱚᱠᱛᱚ ᱥᱮᱴᱮᱨ ᱞᱮᱱᱠᱷᱟᱱ ᱚᱱᱟ ᱠᱚᱢᱟ ᱦᱩᱭᱩᱜ ᱜᱮ ᱞᱟᱦᱟᱛᱮ ᱱᱤᱡᱮᱨᱟᱜ ᱡᱟᱸᱜᱟᱛᱮ ᱵᱟᱵᱮᱱ ᱛᱤᱸᱜᱩ ᱠᱮᱴᱮᱡ ᱞᱮᱱᱠᱷᱟᱱ ᱪᱮᱫ ᱵᱮᱱ ᱪᱤᱠᱟᱹᱭᱟ ᱵᱟᱝ, ᱦᱳᱭᱛᱚ
ᱟᱫᱚ ᱚᱱᱮ ᱵᱟᱯᱞᱟ ᱠᱟᱛᱷᱟᱜᱮ ᱡᱟᱦᱟᱸ ᱵᱤᱱ ᱞᱟᱹᱭ ᱠᱮᱫᱟ
ᱦᱳᱭ ᱦᱳᱭ
ᱠᱟᱹᱴᱤᱡ ᱵᱤᱱ ᱞᱟᱹᱭ ᱟᱹᱞᱤᱧ ᱠᱷᱟᱱ ᱵᱷᱟᱹᱜᱤ ᱠᱚᱜ ᱛᱚ ᱚᱱᱮ ᱡᱟᱦᱟᱸ ᱪᱮᱫ ᱵᱤᱱ ᱞᱟᱹᱭ ᱠᱮᱫᱟ?
ᱦᱳᱭ ᱟᱹᱞᱤᱧ ᱜᱮ ᱚᱱᱟ ᱫᱚᱞᱤᱧ ᱞᱟᱹᱭ ᱠᱮᱫᱟ ᱡᱟᱦᱟᱸ ᱫᱚ ᱠᱟᱥᱢᱟᱨ ᱴᱚᱴᱠᱚ
ᱟᱪᱷᱟᱷᱟᱪ
ᱟᱪᱪᱷᱟ ᱚᱱᱟ ᱫᱚ ᱥᱮᱫᱟᱭ ᱦᱚᱲ ᱠᱚ ᱡᱟᱦᱟᱸ ᱫᱚ ᱵᱷᱮᱱᱛᱟ ᱛᱮ ᱥᱮᱫᱟᱭ ᱦᱚᱲ ᱠᱚ ᱠᱚᱫᱚ ᱢᱮᱱ ᱜᱟᱱᱚᱜᱼᱟ ᱵᱮᱥᱤᱨ ᱵᱷᱟᱜᱽ ᱜᱮᱛᱚ ᱵᱷᱮᱱᱛᱟ ᱠᱟᱛᱮᱫ ᱠᱚ ᱨᱚᱲ ᱛᱟᱦᱮᱸᱫ ᱥᱮ ᱡᱟᱦᱟᱱᱟᱜ ᱜᱮ ᱱᱮᱛᱟᱨ ᱦᱚᱸ ᱦᱟᱲᱟᱢ ᱦᱚᱲ ᱠᱚᱫᱚ ᱵᱷᱮᱱᱛᱟ ᱛᱮᱜᱮ ᱠᱚ ᱨᱚᱲ ᱵᱟᱲᱟᱭ ᱜᱮᱭᱟ ᱛᱟᱦᱚᱞᱮ ᱚᱱᱮ ᱚᱱᱟᱜᱮ ᱵᱟᱯᱞᱟ ᱨᱮᱱᱟᱜ ᱵᱷᱮᱱᱛᱟ ᱫᱚ ᱪᱟᱥᱢᱟ ᱴᱚᱴ ᱠᱚ ᱦᱚᱸᱢ ᱚᱱᱟ ᱫᱚ ᱵᱟᱯᱞᱟ ᱨᱮᱱᱟᱜ ᱵᱷᱮᱱᱛᱟ ᱠᱩ ᱠᱟᱛᱷᱟ ᱠᱟᱱᱟ ᱟᱨᱠᱤ ᱦᱮᱸ ᱪᱟᱥᱢᱟ ᱴᱚᱴ ᱠᱚ ᱡᱟᱦᱟᱸᱞᱮᱠᱟ ᱥᱟᱥᱟᱝ ᱪᱮᱸᱻᱬᱮᱸ ᱥᱟ ᱥᱟᱥᱟᱝ ᱯᱤᱭᱳ ᱥᱮ ᱥᱟᱥᱟᱝ ᱪᱮᱸᱻᱬᱮᱸ ᱚᱠᱟ ᱞᱮᱠᱟ ᱢᱤᱫ ᱨᱚᱠᱚᱢ ᱩᱱᱟᱹ
ᱦᱮᱸ ᱚᱱᱟ ᱫᱚᱞᱤᱧ ᱵᱟᱲᱟᱭᱟ ᱡᱮ ᱥᱟᱥᱟᱝ ᱪᱮᱸᱻᱬᱮᱸ ᱫᱚᱠᱚ ᱢᱮᱛ ᱛᱠᱚ ᱵᱟ ᱠᱚ ᱵᱟᱹᱦᱩ ᱠᱩᱲᱤ
ᱟᱪᱷᱟ ᱦᱳᱭ ᱦᱳᱭ ᱚᱱᱠᱟᱜᱮ ᱚᱱᱟ ᱦᱚᱸ ᱠᱟᱨᱚ ᱟᱫᱚ ᱦᱟᱲᱟᱢ ᱦᱚᱲ ᱠᱚᱴᱷᱮᱱ ᱜᱮ ᱟᱸᱡᱚᱢ ᱵᱟᱲᱟ ᱦᱩᱭ ᱟᱠᱟᱱᱟ ᱟᱛᱩ ᱠᱚᱨᱮ ᱡᱚᱠᱷᱚᱱ ᱚᱠᱟ ᱠᱩᱞᱦᱤ ᱠᱚᱨᱮ ᱜᱟᱯᱟᱞᱢᱟᱨᱟᱣ ᱠᱚᱞᱮ ᱫᱩᱲᱩᱵ ᱵᱟᱲᱟᱜ ᱜᱮᱭᱟ ᱦᱟᱲᱟᱢ ᱦᱚᱲ ᱥᱟᱶ ᱫᱩᱲᱩᱵ ᱞᱮᱱᱠᱷᱟᱱ ᱟᱭᱢᱟ ᱜᱟᱱ ᱠᱟᱛᱷᱟ ᱜᱮ ᱥᱮᱬᱟᱸᱜᱼᱟ ᱥᱮ ᱟᱭᱢᱟ ᱜᱟᱱ ᱠᱟᱛᱷᱟ ᱜᱮ ᱵᱩᱡᱽ ᱧᱟᱸᱢᱚᱜᱼᱟ, ᱚᱱᱟᱛᱮ ᱟᱹᱞᱤᱧ ᱫᱚ ᱱᱤᱛ ᱱᱮᱛᱟᱨ ᱦᱚᱸ ᱟᱛᱩ ᱠᱚᱨᱮ ᱚᱠᱟ ᱜᱟᱯᱟᱞ ᱢᱟᱨᱟᱨᱟᱜ ᱥᱚᱢᱚᱭ ᱦᱟᱲᱟᱢ ᱦᱚᱲ ᱥᱩᱨ ᱠᱚᱨᱮ ᱜᱮᱞᱤᱧ ᱫᱩᱲᱩᱵ ᱵᱟᱲᱟᱭᱟ
ᱦᱮᱸ ᱚᱱᱟ ᱠᱚᱫᱚ ᱥᱩᱨᱩᱜ ᱫᱚ ᱟᱹᱰᱤ ᱱᱟᱯᱟᱭ ᱠᱟᱛᱷᱟ ᱠᱟᱱ ᱜᱮᱭᱟ ᱥᱮ ᱟᱨ ᱱᱟᱯᱟᱸᱭ ᱡᱤᱱᱤᱥ ᱱᱟᱯᱟᱸᱭ ᱡᱤᱱᱤᱥ ᱠᱟᱱ ᱜᱮᱭᱟ ᱯᱟᱹᱦᱤᱞ ᱦᱟᱲᱟᱢ ᱥᱟᱞᱟᱜ ᱵᱤᱱ ᱡᱚᱯᱲᱟᱣ ᱛᱟᱦᱮᱸᱱᱟ ᱟᱹᱰᱤ ᱟᱭᱢᱟ ᱵᱤᱱ ᱵᱟᱜ ᱟᱹᱰᱤ ᱟᱭᱢᱟ ᱠᱟᱛᱷᱟ ᱠᱚᱵᱤᱱ ᱥᱮᱬᱟᱸᱭᱟ
ᱦᱳᱭ ᱦᱳᱭ
ᱱᱟᱯᱟᱭ ᱠᱟᱛᱷᱟ ᱠᱟᱱ ᱜᱮᱸᱭᱟ
ᱦᱳᱭ ᱜᱚᱢᱠᱮ ᱦᱮᱸ ᱟᱪᱷᱟ, ᱦᱮᱸ ᱜᱚᱢᱠᱮ ᱞᱟᱹᱭᱵᱮᱱ
ᱟᱵᱤᱱ ᱫᱚ ᱛᱟᱦᱚᱞᱮ ᱪᱮᱫ ᱞᱮᱠᱟ ᱟᱹᱵᱤᱱ
ᱵᱟᱝ ᱜᱚᱢᱠᱮ ᱟᱞᱤᱧ ᱦᱚᱸ ᱚᱱᱟ ᱠᱚᱫᱚ ᱟᱹᱣᱨᱤᱭᱟᱜᱼᱟ
ᱟᱣᱻ
ᱦᱮᱸᱛᱚ ᱱᱚᱜᱼᱚᱭ ᱚᱞᱚᱜ ᱡᱤᱭᱚᱱ ᱞᱤᱸᱧ ᱞᱟᱹᱭᱟᱵᱮᱱ ᱠᱟᱱ ᱜᱮᱸᱛᱚ ᱚᱞᱚᱜ ᱡᱤᱭᱚᱱ ᱠᱚ ᱪᱟᱞᱟᱜ ᱠᱟᱱ ᱜᱮᱭᱟ, ᱱᱤᱛᱚᱜ ᱫᱚ ᱟᱨ ᱪᱮᱫ ᱞᱤᱧ ᱞᱟᱹᱭᱟ ᱵᱮᱱᱟᱜ ᱚᱱᱟ ᱠᱚᱨᱮᱱᱟᱜ ᱩᱢᱮᱨ ᱦᱚᱸ ᱚᱱᱠᱟ ᱮᱠᱴᱟ ᱫᱚ ᱟᱹᱣᱨᱤᱭᱟᱜ ᱛᱟᱹᱟᱞᱤᱧᱟᱸ ᱦᱳᱭᱥᱮ ᱦᱮᱞᱳᱻ ᱚᱠᱛᱚ ᱥᱮᱴᱮᱨ ᱞᱮᱱᱠᱷᱟᱱ ᱚᱱᱟ ᱠᱚᱢᱟ ᱞᱟᱜᱟᱜ ᱜᱮ ᱦᱳᱭ ᱚᱱᱟ ᱠᱚᱢᱟ ᱠᱚᱨᱟᱣ ᱞᱟᱜ ᱠᱟᱜᱻᱜᱮ, ᱢᱮᱱᱠᱷᱟᱱ ᱟᱫᱚ ᱩᱱᱟᱹᱜ ᱢᱟᱲᱟᱝ ᱨᱮᱵᱮᱱ ᱩᱱᱟᱹᱜ ᱢᱟᱲᱟᱝ ᱨᱮᱫᱚ ᱱᱤᱡᱮᱨᱟᱜ ᱡᱟᱸᱜᱟ ᱛᱮ ᱵᱟᱝ ᱠᱮᱴᱮᱡ ᱞᱮᱱᱠᱷᱟᱱ ᱫᱚ ᱱᱤᱡᱮ ᱪᱤᱠᱟᱹᱛᱮ ᱟᱹᱥᱩᱞᱚᱜ ᱦᱩᱭᱩᱜᱼᱟ ᱚᱱᱟ ᱜᱮ ᱵᱟᱝ ᱵᱩᱡᱩᱜ ᱠᱟᱱᱟ ᱟᱨ ᱟᱨᱚ ᱡᱩᱫᱤ ᱵᱮᱱ ᱟᱹᱜᱩ ᱡᱚᱝᱻᱟ ᱛᱟᱦᱚᱞᱮ ᱩᱸᱱᱫᱚ ᱵᱟᱨ ᱦᱚᱲᱟᱜ ᱧᱮᱸᱞ ᱞᱟᱜᱟᱜᱼᱟ
ᱦᱳᱭ ᱦᱳᱭ
ᱪᱟᱞᱟᱣ ᱜᱟᱱᱚᱜ ᱠᱟᱱᱟ ᱵᱟᱨ ᱦᱚᱲᱟᱜ ᱫᱚ ᱪᱤᱠᱟᱹᱛᱮ ᱵᱮᱱ
ᱦᱩᱸ ᱦᱩᱸ ᱦᱩᱸ
ᱦᱟᱯᱮ ᱦᱟᱸ ᱚᱱᱟ ᱫᱚ ᱵᱟᱹᱭ ᱵᱟᱹᱭᱛᱮ ᱪᱤᱱᱛᱟᱹ ᱵᱷᱟᱵᱽᱱᱟᱭ ᱦᱩᱭᱩᱜᱼᱟ ᱚᱱᱟ ᱦᱚᱸ ᱟᱫᱚ ᱚᱠᱛᱚ ᱠᱚ ᱥᱮᱴᱮᱨ ᱞᱮᱱᱠᱷᱟᱱ
ᱦᱮᱸ ᱦᱳᱭ ᱛᱟᱦᱚᱞᱮ ᱞᱟᱹᱭ ᱫᱟᱞᱤᱧ ᱟᱹᱵᱤᱱ ᱡᱮᱵᱤᱱ ᱞᱟᱹᱭ ᱠᱮᱫᱟ ᱚᱞᱚᱜ ᱠᱟᱱᱟ ᱵᱤᱱ ᱢᱟᱱᱮ ᱚᱞᱚᱜ ᱫᱚ ᱪᱮᱫ ᱞᱮᱠᱟ ᱚᱲᱟᱜ ᱠᱷᱚᱱ ᱜᱮ ᱥᱮ ᱪᱮᱫ ᱞᱮᱠᱟ
ᱵᱟᱝ ᱜᱮ ᱜᱚᱝᱠᱮ ᱚᱲᱟᱜ ᱠᱷᱚᱱ ᱫᱚ ᱵᱟᱹᱞᱤᱧ ᱚᱞᱚᱜ ᱠᱟᱱᱟ ᱵᱟᱦᱨᱮ ᱧᱚᱜ ᱠᱟᱹᱴᱤᱡ ᱥᱮᱫ ᱥᱟᱺᱜᱤᱧ ᱧᱚᱜ ᱨᱮᱜᱮᱞᱤᱧ ᱚᱞᱚᱜ ᱠᱟᱱᱟ ᱟᱫᱚ ᱛᱟᱞᱮ ᱠᱷᱟᱱ ᱚᱱ ᱚᱱᱛᱮ ᱨᱮᱜᱮ ᱢᱟᱨᱟᱝ ᱵᱤᱫᱽᱫᱟᱹᱜᱟᱲ ᱚᱱᱛᱮ ᱨᱮᱜᱮ ᱚᱱᱠᱟ ᱛᱟᱦᱮᱸ ᱨᱮᱱᱟᱜ ᱵᱮᱵᱚᱥᱛᱟ ᱠᱚ ᱦᱮᱱᱟᱜᱼᱟ ᱛᱟᱦᱚᱞᱮ ᱚᱱᱛᱮ ᱨᱮᱜᱮ ᱟᱹᱞᱤᱧ ᱫᱚ ᱛᱟᱦᱮᱸ ᱠᱟᱛᱮᱫ ᱜᱮᱞᱤᱧ ᱚᱞᱚᱜ ᱠᱟᱱᱟ ᱟᱫᱚ ᱱᱤᱛᱚᱜ ᱫᱚ ᱟᱵᱚᱣᱟᱜ ᱱᱚᱜᱼᱚᱭ ᱟᱥᱟᱲ ᱵᱚᱸᱜᱟ ᱫᱤᱱ ᱪᱟᱥ ᱫᱤᱱ ᱠᱚ ᱦᱮᱡ ᱟᱠᱟᱱᱛᱮ ᱱᱤᱛᱚᱜ ᱫᱚ ᱚᱲᱟᱜ ᱛᱮᱞᱤᱧ ᱦᱮᱡ ᱟᱠᱟᱱᱟ ᱟᱫᱚ ᱱᱚᱜᱼᱚᱭ ᱪᱟᱥ ᱠᱚ ᱵᱟᱜᱟᱣ ᱵᱟᱲᱟ ᱠᱟᱛᱮᱫ ᱟᱨᱦᱚᱸ ᱦᱟᱸᱜ ᱚᱱᱛᱮ ᱜᱮᱞᱤᱧ ᱪᱟᱞᱟᱜᱼᱟ
ᱚᱱᱟ ᱡᱤᱵᱤᱱ ᱞᱟᱹᱭ ᱠᱮᱫᱟ ᱪᱟᱥ ᱢᱟᱱᱮ ᱪᱟᱥ ᱚᱱᱟ ᱫᱤᱠ ᱫᱤᱭᱮ ᱛᱤᱱᱟᱹᱜ ᱴᱟ ᱠᱟᱹᱢᱤ ᱞᱟᱦᱟ ᱦᱩᱭ ᱠᱟᱱᱟ ᱟᱹᱵᱤᱱ ᱥᱮ ᱚᱱᱛᱮ
ᱠᱟᱹᱢᱤ ᱫᱚ ᱜᱚᱝᱠᱮ ᱞᱟᱦᱟ ᱵᱚᱞᱛᱮ ᱱᱤᱛᱚᱜ ᱫᱚ ᱪᱮᱫ ᱞᱤᱧ ᱞᱟᱹᱭᱟ ᱫᱟᱜ ᱦᱚᱸ ᱚᱱᱠᱟ ᱮᱠᱴᱟ ᱥᱮᱨᱢᱟ ᱡᱟᱹᱲᱤ ᱵᱟᱝ ᱠᱷᱟᱹᱛᱤᱨ ᱫᱟᱜ ᱦᱚᱸ ᱵᱟᱭ ᱫᱟᱜ ᱟᱠᱟᱫᱟ ᱛᱚ ᱥᱮᱨᱢᱟ ᱡᱟᱹᱲᱤ ᱵᱟᱝᱠᱷᱟᱱ ᱱᱮ ᱦᱚᱲᱟᱜ ᱫᱚ ᱥᱮᱨᱢᱟ ᱡᱟᱹᱲᱤ ᱛᱮᱜᱮ ᱵᱚᱨᱥᱟ ᱛᱮᱵᱮ ᱚᱱᱠᱟ ᱮᱠᱴᱟ ᱫᱚ ᱞᱟᱦᱟ ᱵᱚᱞᱛᱮ ᱛᱚᱞᱟ ᱠᱚᱛᱮᱫ ᱜᱮ ᱜᱤᱰᱤ ᱵᱟᱲᱟ ᱦᱩᱭ ᱟᱠᱟᱱᱟ ᱟᱫᱚ ᱥᱮᱨᱢᱟ ᱡᱟᱹᱲᱤ ᱦᱚᱸ ᱴᱷᱤᱠ ᱥᱟᱺᱦᱤᱡ ᱮ ᱧᱟᱢ ᱞᱮᱠᱷᱟᱱ ᱚᱠᱛᱚ ᱨᱮ ᱱᱤᱛᱚᱜ ᱛᱮ ᱛᱚᱞᱟ ᱠᱚᱫᱚ ᱦᱟᱨᱟ ᱠᱚᱜᱼᱟ ᱢᱮᱱᱠᱷᱟᱱ ᱚᱠᱛᱚ ᱨᱮ ᱥᱮᱨᱢᱟ ᱡᱟᱹᱲᱤ ᱵᱟᱝ ᱠᱷᱟᱹᱛᱤᱨ ᱛᱚᱞᱟ ᱠᱚᱦᱚᱸ ᱴᱷᱤᱠ ᱥᱟᱺᱦᱤᱡ ᱫᱚ ᱟᱹᱣᱨᱤ ᱦᱟᱨᱟᱜᱼᱟ ᱟᱫᱚ ᱦᱟᱨᱟ ᱫᱚ ᱦᱟᱨᱟᱜ ᱠᱟᱱᱟ ᱦᱟᱸᱜ ᱪᱮᱫ ᱞᱮᱠᱟᱭ ᱫᱟᱜ ᱵᱟᱲᱟᱣ ᱚᱱᱠᱟᱱ ᱤᱱᱟᱹ ᱩ ᱪᱮᱛᱟᱱ ᱨᱮᱜᱮ ᱦᱟᱸᱜ ᱮ ᱫᱟᱜ ᱟᱵᱚᱱ ᱠᱟᱱᱟ ᱴᱷᱤᱠ ᱜᱮ ᱦᱟᱸᱜ ᱪᱟᱥ ᱠᱚᱫᱚ ᱴᱷᱤᱠ ᱥᱟᱺᱦᱤᱡ ᱜᱮ ᱦᱩᱭᱩᱜᱼᱟ ᱦᱳᱭ ᱦᱳᱭ ᱦᱮᱸ ᱱᱚᱝᱠᱟᱭ ᱫᱟᱜ ᱤᱫᱤ ᱨᱮᱦᱚᱸ ᱦᱮᱸ ᱴᱷᱤᱠ ᱜᱮ ᱞᱚᱜᱚᱱ ᱧᱚᱜ ᱜᱮ ᱦᱟᱸᱜ ᱦᱩᱭᱩᱜᱚᱜᱼᱟ ᱟᱫᱚ ᱚᱱᱟᱜᱮ ᱚᱱᱟ ᱛᱮ ᱟᱨ ᱵᱟᱝ ᱞᱟᱹᱭᱩᱜᱚᱜ ᱠᱟᱱᱟ ᱪᱮᱫ ᱪᱤᱠᱟᱹᱜᱼᱟ ᱟᱵᱮᱱ ᱥᱮᱫ ᱜᱮ ᱛᱟᱦᱚᱞᱮ ᱚᱠᱟ ᱞᱮᱠᱟ
ᱟᱞᱤᱧ ᱥᱮᱫ ᱦᱚᱸ ᱚᱱᱠᱟᱜᱮ ᱟᱵᱤᱱ ᱵᱤᱱ ᱞᱟᱹᱭ ᱠᱮᱫ ᱞᱮᱠᱟᱜᱮ ᱪᱟᱨᱟ ᱠᱚᱫᱚ ᱪᱟᱨᱟ ᱠᱚᱫᱚ ᱜᱤᱰᱤ ᱵᱟᱲᱟ ᱦᱩᱭ ᱠᱟᱱ ᱜᱮᱭᱟ ᱟᱫᱚ ᱪᱟᱨᱟ ᱠᱚᱦᱚᱸ ᱦᱟᱨᱟ ᱦᱤᱡᱩᱜ ᱠᱟᱱ ᱜᱮᱭᱟ ᱟᱫᱚ ᱫᱟᱜ ᱡᱟᱹᱲᱤ ᱜᱮ ᱛᱟᱺᱜᱤ ᱦᱩᱭ ᱠᱟᱱᱟ
ᱚᱸᱦᱚ ᱦᱮᱸᱛᱚ
ᱛᱮᱦᱮᱧ ᱠᱷᱚᱱ ᱢᱟ ᱢᱚᱱᱮᱜ ᱠᱟᱱ ᱤᱭᱟᱹ ᱵᱚᱨᱥᱟ ᱫᱤᱱ ᱞᱮᱠᱟ ᱢᱚᱱᱮᱜ ᱠᱟᱱ ᱟᱫᱚ ᱟᱠᱷᱟᱱᱮ ᱪᱤᱠᱟᱹᱭᱮᱫ
ᱦᱮᱸ ᱚᱱᱟ ᱢᱟ ᱢᱚᱱᱮ ᱢᱟ ᱦᱩᱭᱩᱜ ᱠᱟᱱ ᱜᱮ ᱨᱚᱴᱮ ᱠᱚᱦᱚᱸ ᱠᱚ ᱜᱚᱝᱠᱮ ᱨᱟᱜ ᱵᱟᱲᱟᱭᱮᱫ ᱮᱭᱟ ᱟᱞᱮ ᱱᱚᱛᱮ ᱢᱟ
ᱚᱸ
ᱟᱨ ᱵᱚᱨᱥᱟ ᱵᱚᱞᱚ ᱞᱮᱱᱠᱷᱟᱱ ᱢᱟ ᱨᱚᱴᱮ ᱠᱚᱫᱚ ᱠᱚ ᱨᱟᱜᱽ ᱜᱮ ᱦᱮᱸ ᱟᱫᱚ ᱚᱱᱟᱜᱮ ᱦᱟᱸᱜ ᱢᱚᱱᱮ ᱦᱚᱸ ᱦᱩᱭᱩᱜ ᱠᱟᱱᱟ ᱟᱨ ᱟᱯᱮ ᱦᱟᱸᱜᱦ ᱵᱮᱱ ᱞᱟᱹᱭ ᱠᱮᱭᱟ
ᱦᱮᱸ ᱛᱟᱭᱚᱢ ᱫᱟᱨᱟᱢ ᱫᱚ ᱱᱟᱜ ᱠᱷᱟᱱ ᱪᱮᱫᱼ ᱮ ᱪᱤᱠᱟᱹᱭᱟ ᱟᱫᱚ ᱱᱟᱜ ᱠᱷᱟᱱ ᱚᱱᱟᱜᱮ ᱠᱷᱮᱛ ᱠᱚᱨᱮ ᱱᱤᱛᱚᱜ ᱫᱚ ᱠᱟᱹᱢᱤ ᱵᱟᱲᱟᱭ ᱦᱩᱭᱩᱜ ᱠᱟᱱᱟ ᱠᱷᱮᱛ ᱠᱚ ᱠᱷᱟᱹᱭ ᱠᱟᱱᱟ ᱛᱚ
ᱟᱪᱪᱷᱟ ᱟᱪᱪᱷᱟ ᱦᱮᱸ ᱱᱤᱛ ᱨᱮᱰᱤ ᱠᱟᱜ ᱢᱟᱲᱟᱝ ᱠᱷᱚᱱ
ᱦᱳᱭ ᱦᱳᱭ ᱟᱫᱚ ᱚᱱᱟᱜᱮ ᱴᱩ ᱴᱟᱠ ᱪᱟᱞᱟᱣ ᱵᱟᱲᱟ ᱦᱩᱭᱩᱜ ᱠᱟᱱᱟ ᱟᱲᱮ ᱠᱚ ᱞᱟᱜ ᱠᱟᱜ ᱦᱩᱭᱩᱜ ᱠᱟᱱᱟ ᱚᱱᱟ ᱜᱷᱟᱹᱭ ᱠᱚ ᱛᱚᱞ ᱠᱟᱜ ᱦᱩᱭᱩᱜ ᱠᱟᱱᱟ ᱚᱱᱟ ᱠᱚᱜᱮ ᱠᱟᱹᱢᱤ ᱠᱚ ᱢᱟᱲᱟᱝ ᱠᱟᱜ ᱦᱩᱭᱩᱜ ᱠᱟᱱᱟ ᱟᱫᱚ ᱫᱟᱜ ᱡᱟᱹᱲᱤ ᱞᱮᱠᱷᱟᱱ ᱜᱮ ᱟᱫᱚ ᱟᱨᱟᱢᱵᱚᱭ ᱦᱩᱭᱩᱜᱼᱟ
ᱚ ᱦᱮᱸ ᱛᱚ
ᱚ ᱛᱟᱦᱞᱮ ᱜᱚᱝᱠᱮ
ᱦᱮᱸ ᱞᱟᱹᱭᱵᱮᱱ ᱚᱠᱛᱚ ᱦᱚᱸ ᱦᱳᱭ ᱚᱱᱟᱜᱮ ᱟᱹᱞᱤᱧ ᱦᱚᱸᱞᱤᱧ ᱢᱮᱱ ᱞᱟᱹᱜᱤᱫ ᱛᱟᱦᱮᱸᱫ ᱡᱮ ᱚᱠᱛᱚ ᱦᱚᱸ ᱟᱭᱢᱟ ᱜᱟᱱ ᱦᱩᱭᱮᱱᱟ ᱚᱠᱛᱚ ᱢᱟ ᱵᱮᱥᱤ ᱵᱟᱹᱱᱩᱜ ᱛᱟᱞᱟᱝ
ᱦᱮᱸ
ᱛᱟᱦᱚᱞᱮ ᱱᱤᱛᱚᱜ ᱫᱚ ᱱᱤᱝᱠᱟᱹ ᱜᱮᱞᱟᱝ ᱜᱟᱞᱢᱟᱨᱟᱜᱼᱟ ᱦᱳᱭ ᱥᱮ
ᱦᱳᱭ ᱟᱨᱚ ᱛᱟᱭᱚᱢ ᱫᱟᱨᱟᱢ ᱠᱷᱟᱱ
ᱟᱨᱟᱢ ᱟᱨᱦᱚᱸ ᱚᱱᱠᱟ ᱮᱴᱟᱜ ᱮᱴᱟᱜ ᱥᱟᱛᱟᱢ ᱫᱤᱠ ᱠᱚ ᱟᱛᱮᱫ ᱞᱟᱝ ᱜᱟᱞᱢᱟᱨᱟᱣᱼᱟ ᱴᱷᱤᱠ ᱜᱮᱭᱟ ᱜᱚᱢᱠᱮ ᱢᱟ ᱛᱟᱦᱞᱮ ᱦᱮᱸ ᱱᱤᱭᱟᱹ ᱵᱮᱲᱟ ᱫᱚ ᱱᱤᱝᱠᱟᱹ ᱜᱮ ᱦᱳᱭ ᱥᱮ ᱦᱳᱭ ᱜᱚᱝᱠᱮ ᱥᱟᱜᱩᱱ ᱧᱤᱫᱟᱹ
ᱦᱮᱸ ᱯᱮᱥ ᱠᱟᱱᱟᱢ ᱫᱚ
ᱡᱚᱦᱟᱨ ᱜᱮ ᱢᱟ
ᱦᱮᱸ ᱡᱚᱦᱟᱨ ᱜᱮ
ᱦᱮᱸᱛᱚ